ᱦᱮᱞᱳᱣ ᱾
ᱦᱮᱞᱳ ᱾
ᱦᱚᱸ ᱜᱚᱢᱠᱮ ᱨᱚᱲ ᱵᱮᱱ ᱟᱸᱡᱚᱢ ᱧᱟᱢ ᱮᱫᱟ ᱴᱷᱤᱠ ᱴᱷᱟᱠ ᱾
ᱨᱚᱲ ᱟᱸᱡᱚᱢ ᱦᱮᱸ ᱦᱮᱸ ᱨᱚᱲ ᱟᱸᱡᱚᱢᱚᱜ ᱠᱟᱱᱟ ᱾
ᱡᱚᱦᱟᱨ ᱜᱮ ᱥᱟᱶᱛᱮ ᱥᱟᱹᱜᱩᱱ ᱥᱮᱛᱟᱜ ᱾ ᱢᱮᱱᱫᱟᱞᱤᱧ ᱡᱚᱦᱟᱨ ᱜᱮ ᱥᱟᱶᱛᱮ ᱥᱟᱹᱜᱩᱱ ᱥᱮᱛᱟᱜ ᱾
ᱥᱟᱹᱜᱩᱱ ᱥᱮᱛᱟᱜ
ᱦᱩᱸ ᱪᱮᱫ ᱵᱮᱱ ᱪᱤᱠᱟᱹᱭᱮᱫᱟ ᱛᱟᱦᱚᱞᱮ ᱱᱤᱛ ᱦᱳᱭ ᱦᱳᱭ ᱜᱚᱝᱠᱮ ᱪᱮᱫ ᱵᱮᱱ ᱪᱤᱠᱟᱹᱭᱮᱫᱟ ᱱᱤᱛ ᱫᱚ
ᱪᱮᱫ ᱜᱮ ᱵᱟᱝ ᱱᱚᱛᱮ ᱢᱟᱴᱷ ᱥᱮᱱ ᱜᱮ ᱦᱮᱡ ᱦᱩᱭ ᱠᱟᱱᱟ
ᱚ ᱢᱮᱱ ᱮᱫᱟᱞᱤᱧ ᱱᱟᱯᱟᱭ ᱜᱮ ᱢᱮᱱᱟᱜ ᱵᱤᱱᱟ
ᱱᱤᱛᱚᱜ ᱫᱚ ᱱᱟᱯᱟᱭ ᱵᱟᱲᱟᱭ ᱜᱮ ᱦᱮᱸ ᱱᱟᱯᱟᱭ ᱜᱮ ᱢᱮᱱᱟᱜ ᱞᱮᱭᱟ
ᱥᱮ ᱜᱷᱟᱨᱚᱸᱧᱡᱽ ᱠᱚᱨᱮ
ᱦᱮᱸ ᱜᱸᱷᱟᱨᱚᱡᱽᱨᱮ ᱦᱚᱸ ᱮᱠᱷᱚᱱ ᱫᱚ ᱡᱚᱛᱚ ᱦᱚᱲ ᱜᱮ ᱱᱟᱯᱟᱭ ᱵᱟᱲᱟᱭ ᱜᱮ ᱟᱯᱮ ᱜᱮ ᱪᱮᱫ ᱞᱮᱠᱟ ᱢᱮᱱᱟᱜ ᱯᱮᱭᱟ
ᱟᱞᱮ ᱦᱚᱸ ᱮᱠᱷᱚᱱ ᱫᱚ ᱵᱷᱟ. ᱜᱮ ᱜᱮ ᱢᱮᱱᱟᱜ ᱟᱠᱟᱫ ᱞᱮᱭᱟ
ᱪᱮᱫ ᱠᱚᱯᱮ ᱪᱤᱠᱟᱹ ᱵᱟᱲᱟᱭ ᱫᱟ ᱛᱟᱦᱚᱞᱮ
ᱵᱟᱵᱲᱟ ᱫᱚ ᱱᱤᱭᱟᱹ ᱚᱠᱛᱚ ᱫᱚ ᱟᱵᱚ ᱪᱟᱥᱵᱟᱥ ᱠᱟᱹᱢᱤ ᱨᱮᱜᱮ ᱡᱚᱯᱲᱟᱣ ᱦᱩᱭ ᱠᱟᱱᱟ
ᱦᱩᱸ
ᱟᱯᱮ ᱚᱱᱛᱮ ᱛᱤᱱ ᱥᱟ. ᱜᱤᱧ ᱠᱮᱫᱟᱯᱮ ᱪᱟᱥᱵᱟᱥ
ᱟᱞᱮᱦᱚ ᱛᱚᱞᱟ ᱠᱚ ᱟᱯᱷᱚᱨ ᱦᱩᱭ ᱠᱟᱱᱟ ᱮᱠᱷᱚᱱ ᱦᱩᱲᱩ ᱨᱚᱦᱚᱭ ᱫᱚ ᱮᱛᱚᱦᱚᱵ ᱫᱚ ᱵᱟᱝ ᱮᱛᱚᱦᱚᱵ ᱦᱩᱭᱩ ᱟᱠᱟᱱᱟ
ᱚᱝᱠᱟ ᱞᱮᱠᱟ ᱥᱮᱨᱢᱟ ᱡᱟ. ᱲᱤ ᱟ. ᱣᱨᱤ ᱡᱟᱹᱲᱤ ᱛᱟᱭᱟ ᱥᱮ ᱪᱮᱫ
ᱦᱮᱸ ᱥᱮᱨᱢᱟ ᱡᱟᱹᱲᱤ ᱮᱠᱷᱚᱱ ᱛᱚ ᱟᱹᱰᱤ ᱡᱳᱨ ᱜᱮ ᱵᱤᱞᱚᱢ ᱟᱠᱟᱫᱟ
ᱟᱫᱚ ᱦᱟᱸᱜ ᱛᱤᱥ ᱠᱚᱛᱮ ᱢᱚᱸᱡᱽ ᱧᱚᱜ ᱛᱮ ᱠᱷᱮᱛ ᱠᱚ ᱞᱚᱥᱚᱫᱚᱜ ᱠᱟᱱᱟ ᱚᱱᱟ ᱛᱟᱸᱜᱤ ᱛᱟᱲᱟᱜ ᱨᱮᱜᱮ ᱢᱮᱱᱟᱜ ᱞᱮᱭᱟ ᱦᱩᱸ ᱟᱫᱚ ᱡᱚᱛᱚ ᱜᱮ ᱛᱮᱭᱟᱨ ᱜᱮᱛᱟᱞᱮᱭᱟ ᱡᱚᱛᱚ ᱜᱮ ᱨᱮᱰᱤ ᱠᱟᱛᱮᱫ ᱜᱮᱞᱮ ᱫᱚᱦᱚ ᱟᱠᱟᱫᱟ ᱥᱮᱨᱢᱟ ᱫᱟᱜ ᱮ ᱡᱟᱹᱲᱤ ᱞᱮᱠᱷᱟᱡ ᱜᱮ ᱟᱫᱚ ᱦᱟᱸᱜ ᱦᱩᱲᱩ ᱨᱚᱦᱚᱭ ᱫᱚ ᱮᱛᱚᱦᱚᱵ ᱫᱚᱞᱮ ᱮᱛᱚᱦᱚᱵ ᱫᱟᱲᱮᱭᱟᱜᱼᱟ
ᱜᱚᱢᱠᱮ ᱟᱹᱞᱤᱧ ᱟᱸᱡᱚᱢ ᱠᱟᱫᱟᱞᱤᱧ ᱡᱮ ᱥᱮᱫᱟᱭ ᱫᱚ ᱦᱟᱱᱟ ᱟᱢᱵᱟᱵᱛᱤ ᱡᱚᱢ ᱯᱚᱨᱮ ᱠᱷᱟᱱᱜᱮ ᱦᱩᱲᱩ ᱨᱚᱦᱚᱭ ᱠᱚ ᱮᱛᱚᱦᱚᱵᱮᱫ ᱛᱟᱦᱮᱸᱱᱟ ᱛᱤᱦᱮᱧ ᱜᱟᱯᱟ ᱧᱮᱞᱚᱜ ᱠᱟᱱᱟ ᱦᱚᱸᱜᱼᱚᱭ ᱡᱮ ᱦᱮᱸ ᱟᱥᱟᱲ ᱵᱚᱸᱜᱟ ᱯᱟᱲᱟᱣ ᱟᱠᱟᱱ ᱨᱮᱦᱚᱸ ᱱᱤᱛ ᱛᱮ ᱚᱱᱠᱟ ᱞᱮᱠᱟ ᱡᱟᱹᱲᱤ ᱵᱟᱭ ᱡᱟ. ᱲᱤᱭᱟ ᱱᱚᱣᱟ ᱱᱚᱣᱟ ᱵᱟᱨᱮᱛᱮ ᱟᱵᱮᱱ ᱪᱮᱫ ᱵᱮᱱ ᱞᱟᱹᱭᱟ ᱪᱮᱫ ᱢᱟᱱᱮ ᱪᱤᱠᱟᱛᱮ ᱞᱟᱹᱴᱩᱜ ᱠᱟᱱᱟ
ᱦᱩᱸᱱᱤᱭᱟᱹ ᱵᱟᱨᱮ ᱛᱮᱫᱚ ᱟᱞᱤᱧᱟᱜ ᱢᱚᱛᱟᱢᱚᱛ ᱫᱚ ᱱᱚᱝᱠᱟᱭ ᱢᱮᱱ ᱫᱟ ᱡᱮ ᱱᱮᱛᱟᱨ ᱧᱮᱞᱚᱜ ᱠᱟᱱᱟ ᱱᱚᱜᱼᱚᱭ ᱦᱚᱭ ᱫᱟᱜ ᱦᱚᱸ ᱚᱱᱮᱠᱴᱟ ᱵᱚᱫᱚᱞ ᱠᱟᱱᱟ ᱪᱮᱫ ᱞᱮᱠᱟ ᱵᱚᱫᱚᱞ ᱠᱟᱱᱟ ᱜᱚᱴᱟ ᱥᱮᱨᱢᱟ ᱜᱮ ᱧᱮᱞᱚᱜ ᱠᱟᱱᱟ ᱛᱷᱚᱲᱟ ᱛᱷᱚᱲᱤ ᱫᱟᱜ ᱤᱫᱤᱭᱮᱫᱟ
ᱦᱮᱸ ᱦᱮᱸ
ᱟᱜ ᱵᱚᱨᱥᱟ ᱨᱮ ᱚᱱᱟ ᱠᱷᱟᱹᱛᱤᱨ ᱧᱮᱞᱚᱜ ᱠᱟᱱᱟ ᱡᱮ ᱟᱹᱰᱤ ᱞᱮᱴ ᱥᱮ ᱟᱹᱰᱤ ᱵᱤᱞᱚᱢ ᱠᱟᱛᱮᱜ ᱥᱮᱨᱢᱟ ᱫᱟᱜ ᱮ ᱡᱟᱹᱲᱤᱭᱮᱫᱟ
ᱦᱮᱸ ᱦᱩᱸ
ᱟᱵᱟᱨ ᱚᱠᱟ ᱚᱠᱟ ᱥᱮᱨᱢᱟ ᱫᱚ ᱫᱟᱜᱼᱮ ᱡᱟᱹᱲᱤᱭᱟᱜ ᱠᱟᱱ ᱨᱮᱦᱚᱸ ᱦᱩᱲᱩ ᱨᱚᱦᱚᱭ ᱥᱮ ᱦᱩᱲᱩ ᱪᱟᱥ ᱞᱟᱹᱜᱤᱫ ᱡᱟᱦᱟᱸ ᱡᱟᱦᱟᱸ ᱛᱤᱱᱟᱹᱜ ᱥᱮᱨᱢᱟ ᱫᱟᱜ ᱞᱟᱜᱟᱜᱼᱟ ᱥᱮ ᱡᱟᱦᱟᱸ ᱛᱤᱱᱟᱹᱜ ᱫᱚᱨᱠᱟᱨ ᱢᱮᱱᱟᱜᱼᱟ ᱩᱱᱟᱹᱜ ᱫᱚ ᱦᱟᱸᱜ ᱵᱟᱭ ᱡᱟ. ᱲᱤ ᱮᱫᱟ ᱟᱫᱚ ᱱᱚᱜᱼᱚᱭ ᱚᱠᱛᱚ ᱨᱮ ᱫᱟᱜ ᱠᱚ ᱥᱮᱨᱢᱟ ᱫᱟᱜ ᱠᱚ ᱵᱟᱭ ᱡᱟᱹᱲᱤ ᱞᱮᱠᱷᱟᱱ ᱛᱟᱦᱚᱞᱮ ᱛᱚ ᱚᱠᱟᱴᱟᱝ ᱠᱟᱹᱢᱤᱜᱮ ᱵᱟᱝ ᱞᱟᱦᱟᱜ ᱠᱟᱱᱟ ᱟᱨ ᱪᱟᱥ ᱠᱟᱹᱢᱤ ᱫᱚ ᱡᱮᱦᱛᱩ ᱛᱩ ᱦᱚᱭ ᱦᱤᱸᱥᱤᱫ ᱪᱮᱛᱟᱱ ᱨᱮᱜᱮ ᱴᱮᱸᱦᱟᱰ ᱢᱮᱱᱟᱜᱼᱟ ᱚᱱᱟᱛᱮ ᱦᱚᱭ ᱦᱤᱸᱥᱤᱫ ᱥᱤᱫ ᱡᱩᱫᱤᱭ ᱵᱤᱞᱚᱢ ᱠᱮᱫᱟ
ᱛᱟᱦᱚᱞᱮ ᱱᱚᱛᱮ ᱮ ᱦᱩᱲᱩ ᱨᱚᱦᱚᱭ ᱚᱠᱛᱚ ᱦᱚᱸ ᱠᱤᱱ ᱛᱩ ᱵᱟᱹᱭ ᱵᱟᱹᱭᱛᱮ ᱛᱟᱭᱚᱢ ᱤᱫᱤᱜᱼᱟ
ᱦᱩᱸ
ᱟᱫᱚ ᱱᱤᱭᱟᱹ ᱛᱚ ᱜᱟᱞᱢᱟᱨᱟᱣ ᱞᱮᱠᱷᱟᱱ ᱦᱟᱜ ᱦᱚᱭ ᱦᱤᱸᱥᱤᱫ ᱯᱟᱞᱴᱟᱣ ᱨᱮᱭᱟᱜ ᱦᱚᱛᱚ ᱟᱭᱢᱟ ᱠᱟᱨᱚᱱ ᱜᱮ ᱢᱮᱱᱟᱜᱼᱟ ᱟᱫᱚ ᱜᱟᱞᱢᱟᱨᱟᱣ ᱠᱚᱨᱛᱮ ᱜᱮᱞᱮ ᱛᱚ ᱟᱵᱟᱨ ᱮᱴᱟᱜ ᱥᱮᱫ ᱪᱟᱞᱟᱜᱼᱟ ᱚᱱᱟ ᱫᱚ ᱦᱚᱭ ᱛᱚ ᱵᱟᱹᱧ ᱞᱟᱹᱭ ᱞᱮᱫᱟ ᱠᱤᱱᱛᱩ ᱤᱧ ᱫᱚᱧ ᱢᱚᱱᱮᱫᱟ ᱱᱚᱜ ᱚᱭ ᱱᱚᱣᱟ ᱥᱮᱨᱢᱟ ᱫᱟᱜ ᱮ ᱵᱤᱞᱚᱢᱮᱫ ᱠᱟᱱ ᱛᱮᱜᱮ ᱦᱮᱸ ᱨᱚᱦᱚᱭ ᱫᱚ ᱱᱮᱛᱟᱨ ᱵᱚᱱ ᱛᱟᱭᱚᱢᱚᱜ ᱠᱟᱱᱟ ᱥᱮ ᱟᱵᱮᱱ ᱫᱚ ᱪᱮᱫ ᱵᱮᱱ ᱢᱮᱱ ᱦᱚᱪᱚᱭᱫᱟ
ᱟᱹᱞᱤᱧ ᱦᱚᱸ ᱚᱱᱠᱟᱜᱮ ᱟᱹᱰᱤ ᱟᱢᱫᱟ ᱦᱮᱸ ᱟᱵᱚᱦᱟᱣᱟ ᱠᱚ ᱵᱚᱫᱚᱞ ᱟᱠᱟᱱᱟ ᱥᱮᱫᱟᱭ ᱠᱷᱚᱱᱟᱜ ᱚᱱᱟ ᱠᱷᱟᱹᱛᱤᱨᱟᱱ ᱛᱮᱜᱮ ᱦᱮ ᱟᱵᱚ ᱦᱮᱸ ᱦᱚᱲ ᱠᱚ ᱚᱱᱠᱟ ᱞᱮᱠᱟ ᱵᱚᱱ ᱠᱟᱹᱢᱤᱭᱮᱫ ᱛᱮᱜᱮ ᱦᱚᱭ ᱫᱟᱜ ᱠᱚᱫᱚ ᱚᱱᱠᱟ ᱵᱤᱞᱚᱢ ᱪᱟᱞᱟᱜ ᱠᱟᱱᱟ
ᱦᱮᱸ ᱦᱮᱸ ᱦᱮᱸ ᱦᱚᱭ ᱫᱟᱜ ᱠᱚ ᱚᱱᱠᱟ ᱵᱤᱞᱚᱢ ᱪᱟᱞᱟᱜ ᱠᱟᱱᱟ ᱦᱩᱸ
ᱟᱨᱦᱚ ᱡᱩᱫᱤ ᱵᱮᱱ ᱞᱮᱭᱟ
ᱦᱩᱸ ᱦᱩᱸ ᱵᱤᱨ ᱟᱨ ᱵᱩᱨᱩ ᱠᱚᱦᱚᱸ ᱵᱚᱱ ᱵᱩᱨᱩᱟᱹ ᱫᱷᱟᱥᱱᱟ ᱠᱚᱦᱚᱸ ᱵᱚᱱ ᱢᱟᱜ ᱥᱟᱯᱷᱟᱭᱮᱫᱟ ᱦᱮᱸ ᱟᱭᱢᱟ ᱟᱭᱢᱟ ᱥᱚᱝᱥᱛᱷᱟ ᱟᱜ ᱠᱚᱞ ᱠᱟᱨᱠᱷᱟᱱᱟ ᱧᱩᱛᱩᱢ ᱛᱮ ᱞᱟᱹᱴᱩ ᱞᱟᱹᱴᱩ ᱵᱤᱨ ᱥᱮ ᱫᱟᱨᱮ ᱠᱚ ᱢᱟᱜ ᱠᱟᱛᱮᱜ ᱠᱚ ᱥᱟᱯᱷᱟᱭᱮᱫᱟ ᱦᱮᱸ ᱱᱤᱭᱟᱹ ᱠᱚᱛᱮ ᱧᱮᱞ ᱠᱟᱱᱟ ᱚᱱᱮᱠᱴᱟ ᱦᱚᱭ ᱫᱟᱜ ᱦᱚᱸ ᱠᱚᱢ ᱤᱫᱤᱜ
ᱠᱚᱢ ᱢᱟᱱᱮ ᱵᱷᱟᱹᱜᱤ ᱠᱚᱢ ᱠᱟᱱᱟ
ᱦᱩᱸ ᱵᱷᱟᱜᱤ ᱜᱮ ᱠᱚᱢ ᱟᱠᱟᱱᱟ ᱟᱨ ᱵᱟᱝᱠᱷᱟᱱ ᱩᱫ ᱫᱚᱥ ᱥᱮᱨᱢᱟ ᱞᱟᱦᱟ ᱡᱩᱫᱤ ᱱᱤᱭᱟᱹ ᱚᱠᱛᱚ ᱜᱮᱢ ᱧᱮᱞᱟ ᱛᱚᱠᱷᱚᱱ ᱦᱚᱭᱛᱚ ᱫᱟᱜ ᱮᱠᱫᱚᱢ ᱴᱚᱞᱟ ᱯᱟᱲᱟ ᱜᱚᱴᱟ ᱮᱠᱫᱚᱢ ᱪᱟᱯᱮ ᱵᱟᱲᱟᱭ ᱠᱟᱱ ᱛᱟᱦᱮᱸ
ᱜᱚᱝᱠᱮ ᱫᱚᱥ ᱥᱮᱨᱢᱟ ᱫᱚ ᱪᱮᱫᱟᱜ ᱵᱮᱱ ᱪᱟᱞᱟᱜ ᱠᱟᱱᱟ ᱟᱵᱮᱱ ᱥᱟᱢᱟᱱᱚ ᱧᱮᱞ ᱵᱮᱱ ᱥᱮ ᱞᱚᱠᱰᱟᱣᱩᱱ ᱥᱚᱢᱚᱭ ᱚᱱᱠᱟ ᱞᱮᱠᱟ ᱠᱚᱨᱠᱟᱨᱠᱷᱟᱱᱟ ᱵᱟ ᱜᱟᱹᱰᱤ ᱜᱷᱚᱲᱟ ᱦᱚᱸ ᱚᱱᱠᱟᱞᱠᱟ ᱵᱟᱝ ᱪᱟᱞᱟᱜ ᱵᱟᱝ ᱢᱟᱱᱮ ᱵᱚᱱᱫᱚ ᱞᱮᱱᱟ ᱩᱱ ᱥᱮᱨᱢᱟ ᱧᱮᱞ ᱵᱮᱱ ᱥᱮ ᱪᱮᱫ ᱞᱮᱠᱟᱭ ᱫᱟᱜ ᱞᱮᱫᱟ ᱢᱟᱱᱮ ᱢᱟᱱᱮ ᱛᱚᱞᱟ ᱮᱨ ᱨᱮᱱᱟᱜ ᱠᱳᱱᱳ ᱥᱩᱡᱳᱜᱽ ᱥᱩᱵᱤᱫᱷᱟ ᱜᱮ ᱵᱟᱝ ᱧᱟᱢᱚᱜ ᱠᱟᱱ ᱛᱟᱦᱮᱱᱟ ᱚᱱᱠᱟ ᱫᱟᱜ
ᱦᱮᱸ ᱦᱮᱸ
ᱥᱮᱨᱚᱠᱚᱢ ᱚᱱᱠᱟ ᱡᱩᱚᱫᱤ ᱛᱟᱦᱮᱱᱟ ᱛᱟᱦᱚᱞᱮ ᱠᱷᱟᱱ ᱫᱚ ᱫᱟᱜ ᱡᱟᱹᱲᱤ ᱱᱟᱯᱟᱭ ᱛᱮᱜᱮ ᱦᱩᱭᱩᱜᱼᱟ ᱟᱫᱚ ᱜᱟᱹᱰᱤ ᱠᱚᱦᱚᱸ ᱵᱟᱝ ᱪᱟᱹᱞᱩ ᱞᱮᱱᱠᱷᱟᱱ ᱵᱟᱝ ᱜᱟᱱᱚᱜᱼᱟ
ᱦᱮᱸ
ᱟᱫᱚ ᱜᱚᱝᱠᱮ ᱟᱯᱮ ᱥᱮᱨᱢᱟᱨᱮ ᱛᱤᱱ ᱫᱷᱟᱣ ᱦᱩᱲᱩ ᱫᱚᱯᱮ ᱪᱟᱥᱟ
ᱦᱮ
ᱢᱮᱱᱫᱟᱹᱧ ᱜᱚᱠᱮ ᱥᱮᱨᱢᱟᱨᱮ ᱛᱤᱱ ᱵᱟᱨ ᱦᱳᱲᱳ ᱫᱚᱯᱮ ᱪᱟᱥᱟ
ᱟᱞᱮ ᱫᱚ ᱱᱚᱛᱮ ᱥᱮᱨᱢᱟ ᱨᱮᱫᱚ ᱵᱟᱨ ᱫᱷᱟᱣᱞᱮ ᱪᱟᱥᱟ
ᱟᱪᱷᱟ
ᱱᱚᱜ ᱚᱭ ᱦᱟᱸᱜ ᱵᱚᱨᱥᱟ ᱨᱮ ᱟᱨ ᱫᱷᱚᱨᱚᱱ ᱨᱮ ᱢᱤᱫ ᱫᱷᱟᱣ
ᱟᱪᱷᱟ ᱥᱚᱵᱡᱤ ᱟᱞᱮᱥᱮᱫ ᱚᱱᱠᱟ ᱞᱮᱠᱟ ᱫᱚ ᱢᱤᱫ ᱫᱷᱟᱣ ᱜᱮᱞᱮ ᱪᱟᱥᱟ ᱱᱚᱣᱟ ᱥᱮᱨᱢᱟ ᱡᱟᱹᱲᱤ ᱫᱟᱜ ᱵᱷᱚᱨᱥᱟ ᱛᱮᱜᱮ ᱟᱫᱚ ᱚᱱᱠᱟ ᱞᱮᱠᱟ ᱫᱟᱜ ᱨᱮᱱᱟᱜ ᱥᱩᱡᱚᱜᱽ ᱥᱩᱵᱤᱫᱷᱟ ᱠᱚ ᱵᱟᱹᱱᱩᱜ ᱠᱟᱫᱟ ᱟᱫᱚ ᱚᱱᱠᱟ ᱞᱮᱠᱟᱛᱮ ᱦᱩᱲᱩ ᱪᱟᱥ ᱫᱚ ᱦᱟᱜ ᱫᱷᱚᱨᱚᱱ ᱥᱩᱢᱟᱹᱭ ᱫᱚ ᱵᱟᱝᱞᱮ ᱪᱟᱥᱟ
ᱦ
ᱨᱚ ᱦᱩᱲᱩ ᱠᱚ ᱨᱟᱠᱟᱵ ᱵᱟᱲᱟ ᱠᱟᱛᱮᱫ ᱛᱩᱲᱤ ᱠᱚ ᱥᱚᱵᱡᱤ ᱠᱚ ᱚᱲᱟᱜ ᱡᱚᱢ ᱞᱮᱠᱟ ᱫᱚᱞᱮ ᱪᱟᱥ ᱜᱮᱭᱟ
ᱦᱮᱸ ᱟᱨ ᱛᱟᱦᱚᱞᱮ ᱱᱚᱜᱚᱭ ᱡᱟᱦᱟᱸ ᱪᱟᱥ ᱠᱟᱹᱢᱤ ᱟᱫᱚ ᱪᱟᱥ ᱠᱟᱹᱢᱤ ᱮᱸ ᱟᱸ ᱢᱟᱛᱚ ᱦᱟᱸᱜ ᱠᱷᱩᱵ ᱮᱠᱴᱟ ᱵᱮᱥᱤ ᱪᱟᱸᱫᱚ ᱫᱚ ᱵᱟᱝ ᱦᱟᱸᱜ ᱛᱚ ᱵᱟᱨ ᱯᱮ ᱪᱟᱸᱫᱚ ᱵᱚᱱ ᱠᱟᱹᱢᱤᱭᱟ ᱟᱫᱚ ᱚᱱᱟ ᱛᱟᱭᱚᱢ ᱫᱚ ᱟᱯᱮ ᱚᱱᱟ ᱠᱚᱨᱮ ᱫᱚ ᱪᱮᱫ ᱠᱚᱯᱮ ᱠᱟᱹᱢᱤ ᱵᱟᱲᱟᱭ ᱜᱮᱭᱟ
ᱠᱟᱢᱤ ᱵᱟᱲᱟ ᱵᱚᱞᱛᱮ ᱚᱱᱠᱟ ᱚᱱᱟ ᱠᱚᱨᱮ ᱫᱚ ᱟᱞᱮᱥᱮᱫ ᱫᱚ ᱫᱷᱤᱨᱤ ᱠᱮᱥᱟᱨ ᱢᱮᱱᱟᱜ ᱠᱟᱫᱟ ᱚᱱᱟ ᱠᱚᱜᱮ ᱠᱟᱹᱢᱤ ᱵᱟᱲᱟᱭᱟ ᱛᱟᱨᱯᱚᱨᱮ ᱱᱚᱭ ᱡᱮ ᱥᱚᱨᱠᱟᱨ ᱠᱷᱚᱱᱟᱜ ᱚᱲᱟᱜ ᱠᱚ ᱧᱟᱢᱚᱜ ᱠᱟᱱᱟ ᱚᱱᱟ ᱠᱚᱦᱚᱸ ᱠᱚ ᱠᱟᱹᱢᱤ ᱵᱟᱲᱟᱭ ᱜᱮᱭᱟ ᱛᱟᱯᱚᱨᱮ ᱯᱳᱞᱴᱤ ᱯᱷᱟᱨᱢ ᱠᱚ ᱢᱮᱱᱟᱜ ᱠᱟᱫᱟ ᱚᱱᱠᱟ ᱟᱨᱦᱚ ᱢᱟᱞᱚ
ᱯᱳᱞᱴᱨᱤ ᱯᱷᱟᱨᱢ ᱠᱚ ᱢᱮᱱᱟᱜᱼᱟ ᱚᱱᱟ ᱠᱚᱨᱮ ᱞᱮ ᱠᱟᱹᱢᱤ ᱵᱟᱲᱟᱭᱟ ᱟᱨ ᱛᱟᱦᱚᱞᱮ ᱟ ᱱᱚᱜᱼᱚᱭ ᱪᱟᱹᱠᱨᱤ ᱠᱚᱨᱮᱱᱟᱜ ᱫᱚ ᱚᱠᱟ ᱞᱮᱠᱟ ᱟᱯᱮ ᱥᱮᱫ ᱫᱚ ᱵᱟᱡᱟᱨ ᱫᱚ ᱥᱟᱱᱛᱟᱲ ᱠᱚ ᱢᱩᱫᱽ ᱨᱮ ᱪᱮᱫ ᱞᱮᱠᱟ ᱠᱚ ᱪᱟᱹᱠᱨᱤᱭ ᱜᱮᱭᱟ ᱛᱤᱱᱟᱹᱜ ᱜᱟᱱ ᱦᱚᱲ
ᱫᱤ ᱵᱚᱞᱛᱮ ᱚᱱᱠᱟ ᱞᱮᱠᱟ ᱫᱚ ᱢᱟᱱᱮ ᱪᱟᱹᱠᱨᱤ ᱫᱚᱠᱚ ᱪᱟᱹᱠᱨᱤ ᱜᱮᱭᱟ ᱢᱟᱱᱮ ᱠᱷᱩᱵ ᱥᱤᱢᱤᱛᱚ ᱦᱚᱲ ᱜᱮ ᱚᱱᱠᱟ ᱞᱮᱠᱟ ᱡᱟᱹᱥᱛᱤ ᱦᱚᱲ ᱫᱚ ᱵᱟᱝ ᱟᱫᱚ ᱚᱱᱠᱟᱞᱮᱠᱟ ᱱᱮᱛᱟᱨ ᱨᱮᱱ ᱜᱤᱫᱽᱨᱟᱹ ᱠᱚᱫᱚ ᱚᱞᱚᱜ ᱯᱟᱲᱦᱟᱜ ᱚᱱᱠᱟ ᱵᱟᱝᱪᱷ ᱪᱷᱩᱴᱟᱹᱜ ᱠᱟᱱᱟ ᱛᱟᱯᱚᱨᱮ ᱚᱱᱠᱟ ᱞᱮᱠᱟ ᱪᱟᱹᱠᱨᱤ ᱨᱮᱱᱟᱜ ᱤᱭᱟᱹ ᱫᱚ ᱵᱟᱝᱠᱚ ᱥᱮᱴᱮᱨ ᱫᱟᱲᱮᱭ ᱠᱟᱫᱟ
ᱟᱪᱷᱟ ᱱᱤᱭᱟᱹ ᱠᱟᱛᱷᱟ ᱵᱮᱱ ᱢᱮᱱ ᱠᱮᱫ ᱜᱮᱭᱟ ᱟᱞᱤᱧ ᱦᱚᱸ ᱟᱞᱮ ᱱᱤᱭᱟᱹ ᱠᱚᱨᱮ ᱞᱤᱧ ᱧᱮᱞ ᱞᱮᱫᱟ ᱡᱮ ᱢᱤᱫ ᱚᱠᱛᱚ ᱡᱟᱦᱟᱸ ᱛᱤᱱᱟᱹᱜ ᱥᱟᱱᱛᱟᱲ ᱜᱤᱫᱽᱨᱟᱹ ᱠᱚ ᱯᱟᱲᱦᱟᱜ ᱠᱟᱱ ᱛᱟᱦᱮᱱᱟ ᱥᱮ ᱩᱱᱠᱩ ᱠᱚ ᱢᱩᱫᱽᱨᱮ ᱯᱟᱲᱦᱟᱜ ᱨᱮᱭᱟᱜ ᱡᱟᱦᱟᱸ ᱥᱟᱱᱟ ᱫᱟᱲᱮ ᱛᱟᱦᱮᱸ ᱠᱟᱱᱟ ᱚᱱᱟ ᱵᱟᱹᱭ ᱵᱟᱹᱭᱛᱮ ᱚᱱᱮ ᱠᱤᱪᱷᱩ ᱥᱮᱨᱢᱟ ᱠᱷᱚᱱ ᱧᱮᱞᱚᱜ ᱠᱟᱱᱟ ᱵᱟᱹᱭ ᱵᱟᱹᱭᱛᱮ ᱚᱱᱟ ᱥᱟᱱᱟ ᱫᱟᱲᱮ ᱫᱚ ᱦᱟᱯᱮᱫ ᱤᱫᱤᱜ ᱠᱟᱱᱟ ᱟᱨ ᱤᱥᱠ ᱤᱥᱠᱩᱞ ᱠᱚᱦᱚᱸ ᱥᱮᱨᱚᱠᱚᱢ ᱵᱟᱠᱚ ᱪᱟᱞᱟᱜ ᱠᱟᱱᱟ ᱟᱨ ᱡᱩᱫᱤ ᱜᱮ ᱵᱟᱠᱚ ᱪᱟᱞᱟᱜ ᱠᱟᱱᱟ ᱠᱟᱱ ᱨᱮᱦᱚᱸ ᱚᱨᱫᱷᱮᱠ ᱠᱮᱞᱟᱥ ᱨᱮᱜᱮ ᱠᱚ ᱤᱥᱠᱩᱞ ᱠᱚ ᱵᱟᱹᱜᱤ ᱜᱤᱰᱤᱭᱟᱜ ᱠᱟᱱᱟ ᱟᱫᱚ ᱱᱤᱭᱟᱹ ᱫᱚ ᱪᱮᱫ ᱠᱟᱨᱚᱱ ᱦᱩᱭ ᱫᱟᱲᱮᱭᱟᱜᱼᱟ ᱱᱚᱝᱠᱟ ᱪᱮᱫᱟᱜ ᱟᱵᱚ ᱥᱟᱱᱛᱟᱲ ᱠᱚ ᱢᱩᱫᱽ ᱨᱮ ᱥᱠᱩᱞ ᱵᱟᱹᱜᱤ ᱨᱮᱭᱟᱜ ᱯᱨᱚᱵᱷᱟᱵ ᱵᱮᱥᱤ ᱧᱮᱞᱚᱜ ᱠᱟᱱᱟ
ᱧᱮᱞ ᱜᱚᱝᱠᱮ ᱟᱵᱚ ᱫᱚ ᱚᱱᱠᱟ ᱞᱮᱠᱟ ᱚᱱᱟ ᱠᱟᱹᱣᱰᱤ ᱛᱮᱫᱚ ᱟᱹᱰᱤᱵᱚᱱ ᱩᱛᱷᱟᱹᱱ ᱜᱮᱭᱟ ᱟᱹᱰᱤᱵᱚᱱ ᱨᱮᱸᱜᱮᱡ ᱜᱮᱭᱟ ᱮ ᱚᱱᱠᱟᱱ ᱦᱚᱸ ᱯᱚᱨᱤᱥᱛᱷᱤᱛᱤ ᱦᱳᱭ ᱫᱟᱲᱮᱭᱟᱜᱼᱟ ᱡᱮ ᱩᱱᱤ ᱫᱚ ᱢᱟᱱᱮ ᱚᱱᱠᱟ ᱞᱮᱠᱟ ᱞᱟᱛᱟᱨ ᱠᱷᱚᱱᱟᱜ ᱜᱟᱭᱤᱰ ᱵᱟᱭ ᱧᱟᱢ ᱮᱫᱟ ᱟᱨ ᱵᱟᱠᱷᱟᱱ ᱠᱟᱹᱣᱰᱤ ᱪᱮᱛᱟᱱ ᱥᱮᱫ ᱪᱟᱞᱟᱣ ᱨᱮᱱᱟᱜ ᱯᱟᱲᱦᱟᱣ ᱵᱟᱝ ᱪᱟᱞᱟᱜ ᱨᱮᱱᱟᱜ ᱫᱚ ᱱᱚᱶᱟ ᱜᱮ ᱠᱟᱨᱚᱱ ᱦᱩᱭ ᱫᱟᱲᱮᱭᱟᱜᱼᱟ ᱚᱱᱠᱟ ᱞᱮᱠᱟ ᱢᱟᱱᱮ ᱜᱷᱟᱨᱚᱸᱡᱽ ᱠᱷᱚᱱᱟᱜ ᱥᱟᱯᱳᱴ ᱵᱟᱭ ᱧᱟᱢᱟ ᱠᱟᱹᱣᱰᱤ ᱨᱮᱱᱟᱜ ᱟᱹᱰᱤ ᱟᱱᱟᱴ ᱮᱴᱠᱮᱴᱚᱬᱮ ᱛᱟᱦᱮᱱᱟ ᱚᱱᱟ ᱠᱷᱟᱹᱛᱤᱨᱛᱮ ᱟᱵᱚ ᱥᱟᱱᱛᱟᱲ ᱫᱚ ᱵᱟᱝ ᱵᱚᱱ ᱯᱟᱲᱦᱟᱣ ᱫᱟᱲᱮᱭᱟᱜ ᱠᱟᱱᱟ ᱟᱨ ᱵᱟᱝ ᱜᱟᱨᱡᱮᱱ ᱠᱚᱣᱟᱜ ᱢᱟᱱᱮ ᱫᱩᱨᱵᱚᱞᱚᱛ ᱛᱮᱦᱚᱸ ᱢᱤᱫ ᱠᱤᱪᱷᱩ ᱜᱤᱫᱽᱨᱟᱹ ᱫᱚ ᱵᱟᱝᱠᱚ ᱯᱟᱲᱦᱟᱜ ᱠᱟᱱ ᱛᱟᱵᱚᱱᱟ ᱾ ᱟᱵᱮᱱ ᱫᱚ ᱪᱮᱫ ᱞᱮᱠᱟ ᱵᱮᱱ ᱞᱟᱹᱭᱟ?
ᱦᱚᱸ ᱦᱮᱸ ᱠᱟᱹᱣᱰᱤ ᱨᱮᱭᱟᱜ ᱫᱚ ᱦᱮᱸ ᱚᱱᱮᱠᱴᱟ ᱜᱮ ᱢᱤᱫ ᱴᱮᱱ ᱮᱸᱴᱠᱮᱴᱚᱬᱮ ᱢᱮᱱᱟᱜ ᱛᱟᱵᱚᱱᱟ ᱟᱫᱚ ᱦᱟᱸᱜ ᱮ ᱧᱮᱞᱚᱜ ᱠᱟᱱᱟ ᱠᱟᱹᱣᱰᱤ ᱵᱟᱝ ᱠᱩᱞᱟᱹᱣᱛᱮ ᱠᱤᱪᱷᱩ ᱜᱤᱫᱽᱨᱟᱹ ᱵᱟᱠᱚ ᱯᱟᱲᱦᱟᱜ ᱠᱟᱱᱟ ᱚᱱᱟ ᱢᱟᱛᱚ ᱠᱷᱩᱵ ᱠᱚᱢ ᱥᱚᱝᱠᱷᱟ ᱢᱮᱱᱟᱜᱼᱟ ᱟᱵᱟᱨ ᱱᱚᱛᱠᱟ ᱦᱚᱸ ᱧᱮᱞ ᱠᱟᱱᱟ ᱠᱤᱪᱷᱩ ᱠᱤᱪᱷᱩ ᱜᱤᱫᱽᱨᱟᱹ ᱦᱚᱭᱛᱚ ᱟᱸ ᱚᱞᱚᱜ ᱯᱟᱲᱦᱟᱜ ᱨᱮᱫᱚ ᱛᱟᱭᱚᱢ ᱱᱟᱭ ᱵᱟᱹᱭ ᱯᱟᱲᱦᱟᱣ ᱞᱮᱱᱟ ᱟᱵᱟᱨ ᱱᱟᱛᱮ ᱠᱚᱢ ᱩᱢᱮᱨ ᱨᱮᱜᱤ ᱜᱟᱹᱰᱤ ᱜᱷᱚᱲᱟ ᱥᱮ ᱵᱟᱭᱤᱠ ᱠᱤᱨᱤᱧ ᱠᱟᱛᱮᱱ ᱦᱟᱱᱛᱮ ᱱᱟᱛᱮᱭ ᱫᱟᱬᱟᱱ ᱠᱟᱱᱟ ᱯᱟᱛᱟ ᱪᱷᱟᱛᱟᱭ ᱫᱟᱬᱟᱱ ᱠᱟᱱᱟ ᱛᱚᱠᱷᱚᱱ ᱫᱚ ᱠᱟᱹᱣᱰᱤ ᱨᱮᱭᱟᱜ ᱮᱸ ᱤᱭᱟᱹ ᱫᱚ ᱜᱷᱟᱴᱛᱤ ᱫᱚ ᱵᱟᱝ ᱯᱟᱲᱟᱣᱟᱭ ᱠᱟᱱᱟ ᱟ ᱱᱤᱭᱟᱹ ᱫᱚ ᱦᱟᱸᱜ ᱠᱟᱹᱣᱰᱤ ᱜᱷᱟᱴᱛᱤ ᱛᱮᱢᱟ ᱠᱤᱪᱷᱩ ᱯᱟᱹᱴᱷᱣᱟᱹ ᱠᱚ ᱧᱮᱞᱚᱜ ᱠᱟᱱ ᱜᱮᱭᱟ ᱤᱥᱠᱩᱞ ᱠᱚ ᱟᱲᱟᱜ ᱮᱫ ᱠᱟᱱ ᱜᱮᱭᱟ ᱚᱱᱟ ᱵᱟᱛ ᱠᱟᱛᱮᱱ ᱦᱚᱸ ᱱᱚᱜᱼᱚᱭ ᱧᱮᱞᱚᱜ ᱠᱟᱱᱟ ᱡᱮᱢᱱᱤ ᱯᱟᱛᱟ ᱪᱷᱟᱛᱟ ᱵᱚᱞ ᱮᱱᱮᱡ ᱦᱮᱸ ᱛᱟᱨᱯᱚᱨ ᱱᱮᱛᱟᱨ ᱫᱚ ᱯᱷᱮᱥᱵᱩᱠ ᱥᱳᱥᱟᱞ ᱢᱤᱰᱤᱭᱟ ᱱᱚᱜᱱᱟ ᱠᱚᱨᱮ ᱜᱤᱫᱽᱨᱟᱹ ᱛᱷᱚᱲᱟ ᱠᱚ ᱠᱚ ᱵᱩᱞ ᱟᱠᱟᱱ ᱛᱟᱵᱚᱱᱟ ᱚᱱᱟ ᱠᱚᱨᱮ ᱠᱚ ᱢᱟᱛᱟᱣ ᱟᱠᱟᱱ ᱛᱟᱵᱚᱱᱟ ᱦᱩᱸ ᱚᱱᱟᱛᱮ ᱦᱚᱸ ᱧᱮᱞᱚᱜ ᱠᱟᱱᱟ ᱟᱨ ᱟᱵᱚ ᱢᱚᱫᱽᱫᱷᱮᱭ ᱚᱞᱚᱜ ᱯᱟᱲᱦᱟᱜ ᱨᱮᱭᱟᱜ ᱥᱚᱪᱮᱛᱚᱱᱚᱛᱟ ᱚᱱᱮᱠᱴᱮ ᱠᱚᱢ ᱤᱫᱤ ᱟᱠᱟᱱ ᱛᱮ ᱟᱨ ᱡᱟᱦᱟᱸᱭ ᱦᱟᱨᱟ ᱜᱚᱫᱚᱜ ᱡᱩᱣᱟᱹᱱ ᱠᱟᱱᱟ ᱠᱚ ᱩᱱᱠᱩ ᱦᱚᱸ ᱟᱸ ᱚᱱᱠᱟ ᱜᱟᱭᱤᱰ ᱵᱟᱠᱚ ᱧᱟᱢ ᱮᱫᱟ ᱟᱨ ᱦᱚᱭᱛᱚ ᱡᱩᱫᱤ ᱵᱟ ᱜᱟᱭᱤᱰ ᱠᱚ ᱧᱟᱢᱮᱫ ᱟᱨᱦᱚᱸ ᱞᱟᱹᱴᱩ ᱦᱚᱲᱟᱜ ᱠᱟᱛᱷᱟ ᱥᱮ ᱡᱟᱦᱟᱸᱭ ᱢᱟᱨᱟᱝ ᱢᱟᱪᱮᱫ ᱛᱟᱠᱚ ᱠᱟᱱᱟ ᱠᱚ ᱩᱱᱠᱩ ᱟᱠᱚᱣᱟᱜ ᱠᱟᱛᱷᱟ ᱠᱚ ᱵᱟᱠᱚ ᱢᱮᱸᱫ ᱞᱩᱛᱩᱨᱟᱜ ᱠᱟᱱᱟ ᱚᱱᱟᱛᱮ ᱚᱞᱚᱜ ᱯᱟᱲᱦᱟᱜ ᱥᱮᱫ ᱦᱚᱸ ᱠᱷᱩᱵ ᱮᱠᱴᱟ ᱫᱷᱮᱭᱟᱱ ᱵᱟᱠᱚ ᱮᱢᱟᱜ ᱠᱟᱱᱟ
ᱧᱮᱞ ᱫᱟᱢ ᱜᱚᱢᱠᱮ ᱱᱮᱛᱟᱨ ᱫᱚ ᱮᱸ ᱴᱟᱠᱟ ᱛᱟᱦᱮᱸ ᱞᱮᱱ ᱠᱷᱟᱱ ᱜᱮ ᱡᱚᱛᱚ ᱠᱤᱪᱷᱩ ᱦᱩᱭᱩᱜ ᱠᱟᱱᱟ ᱞᱟᱦᱟ ᱛᱮᱫᱚ ᱚᱱᱠᱟ ᱞᱮᱠᱟ ᱢᱟᱱᱮ ᱥᱤᱠᱠᱷᱟ ᱨᱮᱱᱟᱜ ᱢᱟᱱᱮ ᱤᱭᱟ ᱤᱭᱟ ᱧᱩᱛᱩᱢ ᱛᱟᱦᱮᱸ ᱠᱟᱱᱟ ᱡᱟᱦᱟᱸᱭ ᱡᱩᱫᱤ ᱢᱟᱱᱮ ᱚᱱᱠᱟ ᱞᱮᱠᱟᱭ ᱥᱤᱠᱷᱱᱟᱹᱛ ᱟᱠᱟᱱᱟ ᱩᱱᱤ ᱫᱚ ᱢᱟᱱ ᱥᱚᱱᱢᱟᱱ ᱮ ᱧᱟᱢᱮᱫ ᱛᱟᱦᱮᱱᱟ ᱠᱤᱱᱛᱩ ᱱᱤᱛ ᱱᱮᱛᱟᱨ ᱫᱚ ᱟᱵᱮᱱ ᱚᱞᱚᱜ ᱯᱟᱲᱦᱟᱣ ᱠᱟ ᱛᱮ ᱨᱮᱦᱚᱸ ᱡᱩᱫᱤ ᱚᱱᱠᱟ ᱞᱮᱠᱟ ᱡᱩᱫᱤ ᱟᱵᱮᱱ ᱮᱸ ᱡᱚᱵ ᱨᱮ ᱵᱟᱵᱮᱱ ᱡᱚᱯᱲᱟᱣ ᱫᱟᱲᱮᱭᱟᱫᱟ ᱛᱟᱦᱞᱮ ᱟᱵᱮᱱᱟᱜ ᱫᱚ ᱠᱚᱱᱚ ᱚᱱᱠᱟ ᱞᱮᱠᱟ ᱢᱟᱱ ᱥᱚᱱᱢᱟᱱ ᱫᱚ ᱟᱵᱚ ᱱᱟᱦᱟᱜ ᱥᱚᱢᱟᱡᱽ ᱨᱮᱫᱚ ᱚᱱᱠᱟ ᱞᱮᱠᱟ ᱥᱚᱱᱢᱟᱱ ᱵᱟᱵᱮᱱ ᱧᱟᱢᱟ ᱴᱟᱠᱟ ᱯᱚᱭᱥᱟ ᱛᱟᱦᱮᱸ ᱞᱮᱱ ᱠᱷᱟᱱ ᱜᱮ ᱱᱮᱛᱟᱨ ᱫᱚ ᱢᱟᱱᱮ ᱥᱚᱱᱢᱟᱱ ᱧᱟᱢᱚᱜ ᱠᱟᱱᱟ ᱟᱵᱮᱱ ᱪᱮᱫ ᱵᱤᱱ ᱞᱟᱹᱭᱟ ᱱᱚᱣᱟ ᱠᱟᱛᱷᱟ ᱨᱮ
ᱦᱮᱸ ᱚᱱᱟ ᱢᱟ ᱠᱟᱱ ᱢᱟ ᱠᱟᱱ ᱜᱮ ᱦᱮᱸ ᱱᱮᱛᱟᱨ ᱚᱞᱚᱜ ᱯᱟᱲᱦᱟᱜ ᱜᱤᱫᱽᱨᱟᱹ ᱦᱚᱸ ᱴᱚᱞᱟ ᱴᱚᱞᱟ ᱨᱮ ᱮᱠᱟᱞ ᱠᱚ ᱯᱮᱨᱮᱡ ᱪᱟᱵᱟ ᱟᱠᱟᱱᱟ ᱛᱚ ᱟᱫᱚ ᱚᱞᱚᱜ ᱯᱟᱲᱦᱟᱣ ᱥᱮᱬᱟ ᱠᱟᱛᱮᱱ ᱥᱟᱹᱨᱤᱱᱟᱜ ᱜᱮ ᱚᱱᱟ ᱤᱭᱟᱹ ᱨᱮ ᱵᱟᱢ ᱞᱟᱜᱟᱣ ᱫᱟᱲᱮᱭᱟᱜ ᱠᱷᱟᱱ
ᱠᱟᱹᱢᱤ ᱨᱮ ᱵᱟᱢ ᱞᱟᱜᱟᱣ ᱫᱟᱲᱮᱭᱟᱜ ᱠᱷᱟᱱ ᱥᱮ ᱡᱟᱦᱟᱱᱟᱜ ᱪᱟᱹᱠᱨᱤ ᱟᱸ ᱵᱟᱢ ᱧᱟᱢ ᱫᱟᱲᱮᱭᱟᱜ ᱠᱟᱱ ᱛᱟᱦᱞᱮ ᱫᱚ ᱟᱛᱩ ᱨᱮᱱ ᱦᱚᱲ ᱫᱚ ᱟᱸ ᱚᱠᱟ ᱞᱮᱠᱟ ᱛᱮᱜᱮ ᱱᱟᱯᱟᱭ ᱱᱟᱯᱟᱭ ᱢᱮᱫ ᱛᱮᱫᱚ ᱵᱟᱠᱚ ᱧᱮᱧᱮᱞ ᱠᱟᱱᱟ ᱦᱩᱸ ᱟᱫᱚ ᱚᱱᱟ ᱞᱮᱠᱟᱛᱮ ᱱᱤᱭᱟᱹ ᱦᱚᱸ ᱞᱟᱹᱭ ᱜᱟᱱᱚᱜᱼᱟ ᱡᱮ ᱚᱞᱚᱜ ᱯᱟᱲᱦᱟᱜ ᱜᱤᱫᱽᱨᱟᱹ ᱡᱟᱦᱟᱸ ᱞᱮᱠᱟᱛᱮ ᱢᱤᱫ ᱢᱤᱫᱴᱮᱱ ᱠᱟᱹᱢᱤ ᱥᱮ ᱪᱟᱹᱠᱨᱤ ᱡᱚᱛᱚ ᱫᱤᱱ ᱵᱟᱠᱚ ᱧᱟᱢ ᱮᱫᱟ ᱛᱚᱛᱚ ᱫᱤᱱ ᱟᱫᱚ ᱩᱱᱠᱩ ᱫᱚ ᱴᱚᱞᱟ ᱯᱟᱲᱟ ᱨᱮᱦᱚᱸ ᱚᱞᱚᱜ ᱯᱟᱲᱦᱟᱶ ᱢᱮᱱᱛᱮ ᱫᱚ ᱵᱟᱠᱚ ᱞᱮᱠᱷᱟᱭᱮᱫ ᱠᱚᱣᱟ
ᱵᱟ ᱵᱟ ᱟᱨ ᱱᱚᱣᱟ ᱫᱚ ᱢᱤᱫᱴᱟᱝ ᱜᱚᱢᱠᱮ ᱦᱩᱭᱩᱜ ᱠᱟᱱᱟ ᱦᱮᱸ ᱡᱮ ᱥᱩᱫᱩᱧ ᱯᱟᱲᱦᱟᱜ ᱚᱱᱠᱟ ᱞᱮᱠᱟ ᱫᱚ ᱵᱟᱝ ᱥᱮ ᱥᱩᱫᱷᱩ ᱰᱤᱜᱽᱨᱤᱧ ᱦᱟᱛᱟᱣᱟ ᱚᱱᱠᱟ ᱞᱮᱠᱟ ᱫᱚ ᱵᱟᱝ ᱟᱢ ᱦᱮᱸ ᱟᱵᱚ ᱦᱚᱲᱟᱜ ᱫᱚ ᱫᱷᱚᱨᱡᱚ ᱥᱚᱠᱛᱤ ᱟᱹᱰᱤ ᱠᱚᱢ ᱜᱮ ᱛᱟᱵᱚᱱᱟ ᱟᱢ ᱱᱚᱣᱟ ᱨᱮ ᱥᱮᱞᱮᱫ ᱛᱟᱦᱮᱱ ᱢᱮ ᱡᱚᱯᱲᱟᱣ ᱛᱟᱦᱮᱱ ᱢᱮ ᱟᱢ ᱦᱮ ᱪᱮᱥᱴᱟ ᱤᱫᱤ ᱢᱮ ᱟᱢ ᱱᱤᱥᱪᱳᱭ ᱢᱤᱫ ᱫᱤᱱ ᱵᱟ ᱢᱤᱫ ᱫᱤᱱ ᱱᱚᱣᱟ ᱨᱮᱱᱟᱜ ᱯᱷᱚᱞᱟ ᱯᱷᱚᱞ ᱮᱢ ᱧᱟᱢ ᱜᱮᱭᱟ ᱦᱳᱭ ᱦᱳᱭ ᱠᱤᱱᱛᱩ ᱟᱵᱚ ᱦᱚᱲᱟᱜ ᱦᱚᱲ ᱜᱤᱫᱽᱨᱟᱹᱣᱟᱜ ᱫᱚ ᱚᱱᱠᱟ ᱞᱮᱠᱟ ᱢᱟᱱᱮ ᱫᱷᱳᱨᱡᱚ ᱵᱟᱝ ᱛᱟᱦᱮᱱ ᱛᱟᱵᱚᱱᱟ ᱟᱢ ᱫᱷᱳᱨᱡᱚ ᱛᱟᱦᱮᱱ ᱢᱮ᱾ ᱚᱵᱚᱥᱥᱳᱭᱢ ᱧᱟᱢ ᱜᱮᱭᱟ, ᱡᱟᱦᱟᱸ ᱛᱤᱱᱟᱹᱜ ᱱᱚᱣᱟ ᱨᱮᱱᱟᱜ ᱢᱟᱱᱮ ᱡᱟᱦᱟᱸ ᱛᱤᱱᱟᱹᱜ ᱵᱮᱱ ᱟᱵᱮᱱ ᱵᱮᱱ ᱯᱚᱨᱤᱥᱨᱚᱢ ᱮᱫᱟ, ᱚᱱᱟ ᱡᱟᱦᱟᱸ ᱛᱤᱱᱟᱹᱜ ᱜᱟᱱ ᱜᱮ ᱟᱵᱮᱱ ᱠᱩᱲᱟᱹᱭ ᱫᱚᱵᱮᱱ ᱧᱟᱢ ᱜᱮᱭᱟ ᱱᱚᱣᱟ ᱫᱚ
ᱦᱩᱸ ᱦᱩᱸ ᱴᱷᱤᱠᱜᱮᱭᱟ ᱜᱚᱝᱠᱮ ᱚᱠᱛᱚ ᱦᱩᱭᱩᱠᱟᱱ ᱛᱟᱞᱟᱝᱟ ᱦᱮᱸ
ᱴᱷᱤᱠ ᱜᱮᱭᱟ